ᱦᱮᱞᱳ ᱦᱩᱸ ᱢᱮᱱᱵᱤᱱ ᱡᱚᱦᱟᱨ ᱜᱮ
ᱡᱚᱦᱟᱨ ᱜᱮ
ᱛᱟᱯᱚᱨᱮ ᱟᱵᱤᱱ ᱥᱮᱫ ᱥᱮᱨᱢᱟ ᱡᱟᱹᱲᱤ ᱠᱚ ᱪᱮᱫ ᱞᱮᱠᱟ ᱦᱩᱭᱩᱜ ᱠᱟᱱᱟ ᱥᱮ ᱟᱸᱡᱚᱢᱮᱫ ᱟᱵᱮᱱ ᱟᱹᱞᱤᱧᱟᱜ ᱨᱚᱲ
ᱦᱚᱸ ᱦᱚᱸ ᱱᱚᱛᱮ ᱦᱚᱸ ᱡᱟᱹᱲᱤ ᱠᱮᱜ ᱜᱮᱭᱟᱭ
ᱟᱹᱵᱤᱱ ᱥᱮᱫ ᱥᱮᱨᱢᱟ ᱡᱟᱹᱲᱤ ᱠᱚ ᱪᱮᱫ ᱞᱮᱠᱟ ᱦᱩᱭᱩᱜ ᱠᱟᱱᱟ ᱥᱮ ᱵᱟᱝᱟ?
ᱦᱳᱭ ᱡᱟᱹᱲᱤ ᱠᱮᱜᱟᱭ ᱱᱤᱛᱚᱜ ᱫᱚ ᱛᱷᱤᱨ ᱠᱟᱱᱟ᱾
ᱟᱪᱪᱷᱟ
ᱚᱱᱛᱮ ᱫᱚ
ᱱᱚᱛᱮ ᱦᱚᱸ ᱡᱟᱹᱲᱤ ᱠᱮᱫ ᱜᱮᱭᱟᱭ ᱠᱷᱩᱵ ᱡᱟᱹᱥᱛᱤ ᱫᱚ ᱵᱟᱭ ᱡᱟᱹᱲᱤ ᱞᱮᱫᱼᱟᱭ ᱚᱱᱠᱟ
ᱦᱳᱭ ᱱᱚᱛᱮ ᱦᱚᱸ ᱚᱱᱠᱟᱜᱮ ᱟᱹᱰᱤ ᱡᱟᱹᱥᱛᱤ ᱫᱚ ᱵᱟᱝᱟ᱾
ᱱᱟᱯᱟᱭ
ᱛᱟᱨᱯᱚᱨᱮ ᱪᱮᱫ ᱞᱮᱠᱟ ᱢᱮᱱᱟᱜ ᱠᱟᱜ ᱵᱤᱱᱟ?
ᱦᱩᱸ ᱴᱷᱤᱠ ᱴᱷᱟᱠ ᱜᱮ
ᱚ ᱪᱮᱫ ᱠᱚᱵᱤᱱ ᱪᱤᱠᱟᱹ ᱵᱟᱲᱟᱭᱮᱜ ᱛᱮᱫᱚ ᱛᱚᱵᱮ
ᱟᱨ ᱱᱤᱛᱚᱜ ᱫᱚ ᱪᱮᱫ ᱠᱚᱦᱚᱸ ᱵᱟᱝᱜᱮ ᱤᱥᱤᱱ ᱵᱟᱲᱟ ᱦᱩᱭᱮᱱᱟ ᱟᱨ ᱡᱚᱢ ᱵᱟᱲᱟᱜᱮ ᱵᱟᱹᱠᱤ ᱢᱮᱱᱟᱜᱼᱟ᱾
ᱟᱪᱪᱷᱟ ᱟᱪᱪᱷᱟ ᱟᱪᱪᱷᱟ ᱱᱟᱯᱟᱭ ᱜᱮ ᱛᱟᱦᱞᱮ
ᱟᱨ ᱟᱯᱮ ᱥᱮᱫ ᱫᱚ ᱪᱮᱫ ᱠᱚ ᱨᱚᱡᱚ ᱠᱚ ᱥᱮ ᱪᱮᱫ ᱥᱟᱠᱨᱟᱛ ᱠᱚ ᱵᱟᱭ ᱦᱤᱡᱩᱜ ᱠᱟᱱ ᱛᱟᱯᱮᱭᱟ ᱯᱚᱨᱚᱵᱽ ᱠᱚ
ᱯᱚᱨᱚᱵᱽ ᱠᱚᱢᱟ ᱮᱠᱷᱚᱱᱳ
ᱱᱤᱭᱟᱹ ᱜᱷᱟᱹᱲᱤᱡ ᱫᱚ ᱯᱚᱨᱚᱵᱽ ᱠᱚᱫᱚ ᱪᱟᱵᱟ ᱦᱟᱛᱟᱲ ᱠᱟᱱᱟ ᱯᱚᱨᱚᱵᱽ ᱠᱚᱫᱚ ᱚᱱᱠᱟᱱᱟᱜ ᱫᱚ ᱥᱮᱨᱚᱠᱚᱢ ᱫᱚ ᱵᱟᱹᱱᱩᱜᱼᱟ ᱱᱚᱜᱚᱭ ᱟᱫᱚ᱾ ᱟᱵᱚᱣᱟᱜ ᱯᱚᱨᱚᱵᱽ ᱥᱮᱴᱮᱨᱚᱜ ᱠᱟᱱᱟ ᱚᱢᱵᱟᱵᱚᱛᱤ ᱥᱮᱴᱮᱨᱚᱜ ᱠᱟᱱ ᱛᱟᱵᱳᱱᱟ
ᱦᱳᱭ ᱟᱞᱮ ᱥᱮᱫ ᱫᱚ ᱦᱳᱭ ᱟᱞᱮ ᱫᱚ ᱫᱚᱢᱮ ᱜᱮ ᱯᱚᱨᱚᱵᱽ ᱫᱚᱠᱚ ᱢᱟᱱᱟᱣᱟᱠᱚ᱾
ᱟᱪᱪᱷᱟ
ᱦᱩᱸ
ᱟᱯᱮᱥᱮᱫ ᱠᱟᱱᱴᱷᱟᱲ ᱵᱤᱞᱤ ᱠᱚ ᱵᱟᱝ ᱧᱟᱢᱚᱜ ᱜᱮᱭᱟ?
ᱫᱟᱢᱮ ᱧᱟᱢᱚᱜᱼᱟ ᱠᱟᱱᱴᱷᱟᱲ ᱠᱚᱫᱚ᱾
ᱦᱮᱸ
ᱟᱞᱮᱭᱟᱜ ᱦᱚᱸ ᱵᱟᱨᱭᱟ ᱯᱮᱭᱟ ᱫᱟᱨᱮ ᱢᱮᱱᱟᱜ ᱜᱮᱭᱟ᱾
ᱫᱚᱢᱮ ᱦᱩᱸ ᱢᱟᱨᱟᱝ ᱢᱟᱨᱟᱝ ᱡᱚᱜᱼᱟ᱾
ᱟᱞᱮ ᱠᱚ ᱞᱟᱹᱜᱤᱫ ᱛᱟᱦᱚᱞᱮ ᱢᱤᱫᱴᱟᱝ ᱮᱢᱟᱞᱮ ᱯᱮ ᱟᱢᱵ
ᱱᱤᱦᱟᱹᱛ ᱜᱮ ᱦᱚᱸ ᱫᱚᱨᱠᱟᱨᱚᱜ ᱠᱷᱟᱡ ᱫᱚᱯᱮ ᱡᱚᱢ ᱠᱷᱟᱡ ᱫᱚᱯᱮ ᱮᱢᱚᱜ ᱜᱮᱭᱟᱞᱮ᱾ ᱟᱞᱮ ᱫᱚ ᱚᱱᱠᱟ ᱦᱩᱰᱤᱧ ᱦᱩᱰᱤᱧ ᱛᱟᱦᱮᱱ ᱨᱮᱜᱮᱞᱮ ᱡᱚᱢ ᱵᱟᱲᱟᱭᱟ ᱟᱨ ᱚᱱᱠᱟ ᱵᱤᱞᱤ ᱞᱮᱱᱠᱷᱟᱱᱡ ᱫᱚ ᱚᱠᱚᱭ ᱵᱟᱠᱚ ᱡᱚᱢᱟ ᱠᱟᱹᱢᱤ᱾ ᱢᱤᱫᱴᱤᱡ ᱜᱟᱱ ᱠᱷᱟᱱ ᱜᱮ ᱡᱚᱛᱚ ᱟᱹᱛᱩ ᱦᱚᱲ ᱠᱚ ᱥᱟᱴᱟᱣ ᱩᱛᱟᱹᱨᱚᱜᱼᱟ ᱠᱚ᱾ ᱟᱫᱚ ᱩᱱᱠᱩ ᱰᱟᱹᱝᱨᱤ ᱠᱚᱠᱚ ᱡᱚᱢᱟ ᱥᱩᱠᱨᱤ ᱠᱚ
ᱟᱪᱪᱷᱟ ᱟᱪᱪᱷᱟ
ᱩᱞ ᱠᱟᱱᱴᱷᱟᱲ
ᱢᱟᱱᱮ ᱪᱮᱫ ᱠᱚ ᱢᱮᱱᱟᱜᱼᱟ ᱟᱱᱮ ᱡᱟᱦᱟᱸ ᱦᱤᱪᱚᱲ ᱠᱚ ᱢᱮᱱᱟ ᱦᱤᱪᱚᱲ ᱨᱮᱯᱮ ᱡᱚᱢᱟ ᱥᱮ ᱱᱮᱛᱟᱨ ᱫᱚ ᱩᱱᱟᱹᱜ ᱫᱚ ᱵᱤᱞᱤ ᱠᱟᱛᱮᱜ ᱫᱚ ᱵᱟᱝᱯᱮ ᱡᱚᱢ ᱵᱟᱲᱟᱭ ᱜᱮᱭᱟ ᱩᱱᱟᱹᱜ ᱫᱚ᱾
ᱦᱳᱭ ᱦᱳᱭ ᱚᱱᱟ ᱫᱚ ᱩᱛᱩ ᱤᱥᱤᱱ ᱠᱟᱛᱮᱫ ᱜᱮ ᱞᱮ ᱡᱚᱢᱟ ᱚᱱᱟ ᱫᱚ ᱦᱩᱰᱤᱧ ᱨᱮ᱾
ᱦᱮᱸ
ᱟᱹᱞᱤᱧᱟᱜᱛᱚ ᱚᱱᱠᱟᱱ ᱠᱟᱱᱴᱷᱟᱲ ᱵᱟᱹᱱᱩᱜ ᱟᱠᱟᱫᱟ
ᱚ ᱚᱱᱛᱮ ᱫᱚ ᱵᱟᱹᱱᱩᱜ ᱜᱮᱭᱟ᱾
ᱦᱮᱸ ᱵᱟᱝ ᱢᱮᱱᱟᱜ ᱜᱮᱭᱟ᱾
ᱚ ᱦᱚᱸ ᱚᱱᱠᱟ ᱠᱚᱢ ᱠᱚᱢ ᱵᱟᱝ ᱦᱩᱸ ᱦᱩᱸ
ᱵᱟᱭ ᱟᱸᱡᱚᱢᱚᱜ ᱠᱟᱱᱟ
ᱫᱟᱨᱮ ᱠᱚᱫᱚ ᱵᱤᱱ ᱟᱸᱡᱚᱢᱮᱫ-ᱟ
ᱦᱩ ᱡᱟᱦᱟᱸᱡ ᱛᱤᱱ ᱜᱮᱫ ᱜᱮᱫ ᱟᱸᱡᱚᱢᱚᱜ ᱠᱟᱱᱟ ᱦᱳᱭ ᱟᱸᱡᱚᱢ ᱠᱮᱫᱟᱞᱤᱧ
ᱟᱪᱪᱷᱟ ᱠᱟᱹᱴᱤᱡ ᱱᱚᱰᱮ ᱱᱮᱴᱳᱣᱟᱨᱠ ᱨᱮᱱᱟᱜ ᱯᱨᱚᱵᱞᱮᱢ ᱛᱚ ᱠᱟᱹᱴᱤᱡ ᱯᱮᱲᱟ ᱥᱮᱫ ᱞᱤᱧ ᱦᱮᱡ ᱟᱠᱟᱱᱟ ᱢᱟᱜ ᱢᱚᱬᱮ ᱧᱮᱞ ᱦᱮᱸᱥᱮ᱾
ᱟᱫᱚ ᱱᱚᱰᱮ ᱢᱟ ᱱᱮᱴᱳᱣᱟᱨᱠ ᱨᱮᱱᱟᱜᱴ ᱠᱟᱹᱴᱤᱡ ᱯᱨᱚᱵᱞᱮᱢ ᱜᱮᱭᱟ᱾ ᱚᱱᱟ ᱠᱷᱟᱹᱛᱤᱨ ᱜᱮ ᱟᱹᱞᱤᱧ ᱦᱚᱸ ᱨᱚᱯᱚᱲ ᱦᱚᱸᱠᱚ ᱥᱟᱞᱟᱜ ᱵᱟᱹᱞᱤᱧ ᱨᱚᱯᱚᱲ ᱫᱟᱲᱮᱭᱟᱜ ᱠᱟᱱᱟ᱾ ᱵᱤᱨ ᱫᱤᱥᱚᱢ ᱥᱮ ᱵᱤᱨ ᱫᱤᱥᱚᱢ ᱥᱮᱫ ᱫᱚ ᱠᱟᱹᱴᱤᱡ ᱱᱮᱴᱚᱣᱟᱨᱠ ᱨᱮᱱᱟᱜ ᱠᱚ ᱯᱨᱚᱵᱞᱮᱢ ᱢᱮᱱᱟᱜᱼᱟ᱾
ᱦᱮᱸ
ᱦᱮᱸ
ᱚᱱᱠᱟ ᱜᱚᱴᱟ ᱫᱚ ᱵᱟᱝᱜᱟ ᱫᱚ ᱵᱤᱨ ᱫᱤᱥᱚᱢ ᱥᱮᱫ ᱦᱚᱸ ᱛᱟᱦᱮᱱ ᱜᱮᱭᱟ᱾ ᱡᱟᱦᱟᱸ ᱡᱟᱦᱟᱸ ᱠᱚ ᱥᱮᱱ ᱯᱟᱞᱮᱫ ᱥᱟᱺᱜᱤᱧ ᱥᱟᱺᱜᱤᱧ ᱠᱚᱨᱮ᱾ ᱛᱟᱦᱮᱱ ᱠᱷᱟ ᱜᱮ ᱵᱟ ᱧᱟᱢᱚᱜᱼᱟ
ᱦᱩᱸ ᱟᱹᱵᱤᱱ ᱫᱚ ᱛᱟᱦᱚᱞᱮ ᱚᱠᱟ ᱠᱷᱚᱱᱟᱜ ᱵᱤᱱ ᱟᱹᱵᱤᱱ ᱫᱚ ᱵᱟᱸᱠᱩᱲᱟ ᱥᱮᱫ ᱠᱷᱚᱱᱟᱜ ᱵᱤᱱ ᱢᱮᱱᱫᱟ ᱥᱮ
ᱵᱟᱝ ᱟ ᱟᱨ ᱚᱱᱛᱮ ᱫᱚ ᱠᱩᱫ ᱫᱟᱨᱮ ᱠᱚᱫᱚ ᱢᱮᱱᱟᱜ ᱜᱮᱭᱟ ᱥᱮ ᱵᱟᱹᱪᱩᱜ ᱟᱱᱟ
ᱦᱮᱸ ᱢᱮᱱᱟᱜ ᱟᱠᱟᱜ ᱜᱮᱭᱟ ᱟᱞᱮ ᱥᱮᱫ ᱦᱚᱸ
ᱦᱩᱸ ᱦᱩᱰᱤᱧ ᱦᱩᱰᱤᱧ ᱞᱮᱠᱟᱱ ᱥᱮ ᱢᱟᱨᱟᱝ
ᱢᱟᱨᱟᱝ ᱢᱟᱨᱟᱝ ᱠᱚᱜ ᱜᱚᱴᱟ ᱵᱤᱫᱽᱫᱷᱟᱨᱮ ᱫᱷᱟᱨᱮᱛᱮ ᱢᱮᱱᱟᱜ ᱜᱮᱭᱟ ᱚᱱᱟᱢᱟ ᱚᱱᱟ ᱚᱱᱟ ᱫᱟᱨᱮ ᱠᱚᱫᱚ ᱵᱷᱟᱜᱮ ᱜᱮ ᱢᱮᱱᱟᱜ-ᱟ ᱟᱞᱮ ᱥᱮᱫ ᱫᱚ
ᱦᱚᱸ ᱛᱮᱨᱮᱞ ᱫᱟᱨᱮ ᱠᱚ ᱛᱟᱨᱚᱵ ᱫᱟᱨᱮ ᱠᱚ
ᱦᱮᱸ ᱚᱱᱟ ᱠᱚᱦᱚᱸ ᱢᱮᱱᱟᱜ ᱜᱮᱭᱟ ᱛᱮᱨᱮᱞ ᱠᱚᱦᱚᱸ ᱢᱮᱱᱟᱜ ᱜᱮᱭᱟ ᱛᱟᱨᱚᱯ ᱠᱚᱦᱚᱸ ᱢᱮᱱᱟᱜ ᱜᱮᱭᱟ ᱟᱯᱮ ᱥᱮᱫ ᱫᱚ ᱢᱮᱱᱟᱜ ᱜᱮᱭᱟ ᱛᱮᱨᱮᱞ ᱛᱟᱨᱟᱯ ᱠᱚ
ᱦᱮᱸ
ᱚ ᱱᱟᱯᱟᱭ ᱜᱮᱛᱚ
ᱥᱚᱠᱛᱚ ᱢᱮᱱᱟᱜᱼᱟ ᱫᱟᱨᱮ ᱠᱚ ᱡᱚ ᱦᱚᱸ ᱡᱚᱜ ᱜᱮᱭᱟ ᱚᱱᱠᱟᱜᱮ ᱦᱮᱸ
ᱦᱚᱸ ᱱᱟᱯᱟᱭ ᱜᱮ ᱛᱚᱵᱮ ᱦᱮᱸ
ᱟᱨ ᱚᱠᱟ ᱚᱠᱟ ᱥᱮᱨᱢᱟ ᱫᱚ ᱛᱤᱨᱤᱞ ᱛᱟᱨᱚᱯ ᱠᱚ ᱵᱟᱭ ᱡᱚᱜᱼᱟ ᱠᱚᱢ ᱠᱚᱢ ᱡᱚᱜᱼᱟ ᱟᱨ ᱚᱠᱟ ᱚᱠᱟ ᱛᱚ ᱫᱚᱢᱮ ᱡᱚᱜᱼᱟ ᱩᱞ ᱠᱷᱟᱲ ᱛᱮᱨᱮᱞ ᱛᱟᱨᱚᱯ
ᱡᱳ ᱵᱤᱞᱤ ᱫᱟᱨᱮ ᱠᱚᱫᱚ ᱛᱤᱱᱟᱹᱜ ᱞᱟᱹᱴᱩ ᱞᱟᱹᱴᱩ ᱜᱮᱭᱟ ᱥᱮ
ᱪᱮᱫ ᱫᱟᱨᱮ
ᱚᱱᱟ ᱛᱤᱨᱤᱞ ᱛᱟᱨᱚᱵᱽ ᱫᱟᱨᱮ ᱠᱚ
ᱛᱤᱨᱤᱞ ᱫᱟᱨᱮ ᱫᱟᱨᱮ ᱠᱚᱫᱚ ᱞᱟᱹᱴᱷᱩ ᱞᱟᱹᱴᱷᱩ ᱜᱮᱭᱟ ᱥᱮᱬᱟ ᱫᱟᱨᱮ
ᱟᱪᱪᱷᱟ
ᱱᱚᱝᱠᱟ ᱢᱤᱫ ᱦᱚᱲ ᱛᱮᱫᱚ ᱵᱟᱝᱮ ᱦᱟᱲᱩᱵᱽ ᱠᱩᱲᱟᱹᱣᱟ ᱚᱱᱠᱟ
ᱟᱪᱪᱷᱟ ᱟᱪᱪᱷᱟ ᱱᱟᱯᱟᱭ ᱜᱮ
ᱟᱨ ᱛᱟᱨᱚᱵᱽ ᱫᱟᱨᱮ ᱠᱚ ᱦᱮᱸ
ᱟᱪᱪᱷᱟ ᱱᱚᱣᱟ ᱚᱱᱞᱟᱭᱤᱱ ᱨᱮ ᱠᱟᱹᱢᱤ ᱠᱟᱛᱮᱫ ᱪᱮᱫ ᱞᱮᱠᱟ ᱵᱤᱱ ᱵᱩᱡᱷᱟᱹᱣ ᱮᱫᱟ
ᱟᱨ ᱴᱷᱤᱠ ᱜᱮ ᱵᱮᱥ ᱜᱮ ᱦᱳᱭ
ᱟᱪᱪᱷᱟ
ᱦᱮᱸ
ᱯᱮᱢᱮᱱᱴ ᱠᱚ ᱵᱟᱠᱷᱨᱟᱛᱮ ᱯᱮᱢᱮᱱᱴ ᱠᱚᱵᱤᱱ ᱧᱟᱢ ᱵᱟᱲᱟ ᱠᱮᱫᱼᱟ ᱥᱮ ᱵᱟᱝ
ᱟᱨ ᱚᱱᱛᱮ ᱫᱚ ᱪᱮᱫ ᱠᱚ ᱢᱮᱱᱟᱜ ᱜᱮᱭᱟ ᱪᱮᱫ ᱠᱚᱯᱮ ᱪᱟᱥᱼᱟ
ᱪᱟᱥᱼᱟ ᱦᱩᱲᱩ ᱠᱚ ᱱᱚᱣᱟ ᱡᱚᱱᱰᱨᱟ ᱠᱚ ᱚᱱᱟ ᱠᱚᱜᱮᱞᱮ ᱪᱟᱥ-ᱟ ᱟᱫᱚ ᱥᱚᱵᱽᱡᱤ ᱠᱚᱫᱚ ᱩᱱᱟᱹᱜ ᱫᱚ ᱵᱟᱝᱞᱮ ᱪᱟᱥ ᱵᱟᱲᱟᱭᱟ
ᱪᱟᱭ ᱥᱚᱵᱽᱡᱤ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱦᱮᱥᱮ ᱡᱟᱹᱥᱛᱤ ᱚᱱᱟ ᱠᱚᱜᱮ ᱵᱤᱥᱤ ᱞᱮ ᱪᱟᱥ ᱵᱟᱲᱟᱭᱟ ᱚᱱᱟ
ᱦᱳᱲᱳ ᱟᱨ ᱤᱭᱟᱹ ᱜᱮ ᱡᱚᱱᱰᱨᱟ ᱠᱚ
ᱦᱳ ᱱᱚᱛᱮ ᱦᱚᱸ ᱚᱱᱠᱟ ᱜᱮ
ᱚ ᱟᱪᱪᱷᱟ ᱚᱲᱟᱜ ᱠᱚᱨᱮ ᱫᱚ ᱱᱤᱛᱳᱜ ᱡᱚᱛᱚᱜᱮ ᱱᱟᱯᱟᱭ ᱜᱮ
ᱦᱮᱸ ᱱᱟᱯᱟᱭ ᱜᱮᱭᱟᱞᱮ᱾
ᱦᱩᱸ
ᱟᱨ ᱟᱯᱮ ᱫᱚ? ᱚ ᱡᱚᱢ ᱵᱟᱲᱟ ᱠᱮ ᱯᱮ ᱪᱮᱫ ᱠᱚ
ᱦᱮᱸ ᱡᱚᱢ ᱵᱟᱲᱟ ᱢᱟ ᱟᱹᱣᱨᱤ ᱦᱩᱭᱩᱜᱼᱟ ᱚᱱᱛᱮ ᱨᱮ ᱫᱩᱲᱩᱵ ᱦᱩᱭ ᱟᱠᱟᱱᱟ ᱰᱟᱹᱦᱤ ᱥᱮᱫ ᱨᱮ ᱡᱚᱢ ᱵᱟᱲᱟᱟᱭ ᱦᱩᱭᱩᱜ ᱜᱮᱭᱟ ᱦᱚᱜᱼᱚᱭ ᱛᱚ ᱟᱴ ᱴᱟ ᱜᱟᱱ ᱥᱟᱰᱮ
ᱦᱮᱸ
ᱛᱮᱦᱧ ᱫᱚ ᱠᱟᱹᱴᱤᱡ ᱟᱹᱰᱤ ᱫᱤᱱ ᱜᱚᱨᱚᱢ ᱜᱮ ᱵᱩᱡᱷᱟᱹᱜ ᱠᱟᱱ ᱛᱟᱦᱮᱸᱧ ᱡᱟᱦᱟᱸᱭᱜᱮ ᱠᱟᱹᱴᱤᱡ ᱥᱮᱨᱢᱟ ᱡᱟᱹᱲᱤ ᱠᱚ ᱦᱩᱭ ᱠᱟᱱ ᱛᱮ ᱠᱟᱹᱴᱤᱡ ᱨᱮᱭᱟᱲ ᱜᱮ ᱵᱩᱡᱷᱟᱹᱜ ᱠᱟᱱᱟ᱾
ᱡᱟᱹᱯᱤᱫ ᱠᱚᱦᱚᱸ ᱯᱟᱞᱮ ᱛᱤᱦᱤᱧ ᱫᱚ ᱢᱚᱸᱡᱽ ᱜᱮ ᱦᱩᱭᱩᱜᱼᱟ᱾
ᱦᱳᱭ
ᱩᱱᱟᱹᱜ ᱫᱤᱱ ᱢᱟ ᱡᱟᱹᱯᱤᱫ ᱠᱚ ᱴᱷᱤᱠ ᱴᱷᱟᱠ ᱵᱟᱝ ᱦᱩᱭᱩᱜ ᱠᱟᱱ ᱛᱤᱧ ᱚᱱᱠᱟ ᱜᱚᱨᱚᱢ ᱨᱮ ᱚᱢᱟᱹᱜ ᱠᱟᱱᱟ ᱯᱟᱝᱠᱷᱟ ᱠᱚᱦᱚᱸ ᱟᱹᱰᱤ ᱞᱚᱞᱚ ᱯᱟᱝᱠᱷᱟ ᱠᱚᱦᱚᱸ ᱟᱹᱰᱤ ᱞᱚᱞᱚ ᱜᱮ ᱵᱩᱡᱷᱟᱹᱜ ᱠᱟᱱ ᱛᱟᱦᱮᱸᱫ ᱛᱚᱠᱷᱚᱱ ᱡᱮ ᱯᱟᱝᱠᱷᱟ ᱦᱚᱭ ᱨᱮᱦᱚᱸ ᱠᱟᱹᱴᱤᱡ ᱥᱟᱹᱱᱛᱤ ᱵᱤᱱ ᱧᱟᱢᱚᱜᱼᱟ ᱦᱮᱸ ᱦᱮᱸ ᱦᱮᱸ
ᱦᱩᱸ
ᱛᱮᱦᱮᱧ ᱫᱚ ᱡᱚᱛᱚ ᱜᱮᱠᱚ ᱢᱮᱱ ᱵᱟᱲᱟᱭᱼᱟ ᱟᱹᱰᱤ ᱫᱤᱱ ᱯᱚᱨᱮ ᱠᱟᱹᱴᱤᱡ ᱫᱟᱜ ᱠᱮᱫᱟᱭ ᱡᱟᱦᱟᱸᱜᱮ ᱠᱟᱹᱴᱤᱡ ᱵᱮᱥ ᱜᱮ ᱵᱩᱡᱷᱟᱹᱜ
ᱦᱳᱭ ᱠᱟᱹᱡ ᱫᱷᱟᱨᱟ ᱨᱮᱭᱟᱲ ᱧᱚᱜ ᱴᱷᱤᱠᱟᱹᱭᱱᱟ ᱦᱮ
ᱛᱟᱯᱚᱨᱮ ᱪᱮᱫ ᱠᱚ ᱞᱟᱹᱭᱟ ᱪᱮᱫ ᱵᱤᱱ ᱢᱮᱱᱮᱫ ᱛᱟᱦᱮᱸ ᱞᱟᱹᱭᱵᱤᱱ?
ᱤᱧ ᱟᱯᱮ ᱥᱮᱫ ᱫᱚ ᱫᱚᱠᱟᱱ ᱠᱚ ᱵᱟᱡᱟᱨ ᱠᱚ ᱥᱩᱨ ᱜᱮᱭᱟ?
ᱫᱚᱠᱟᱱ ᱠᱚ ᱵᱟᱡᱟᱨ ᱠᱚ ᱥᱩᱨ ᱜᱮᱭᱟᱢ ᱦᱩᱸ ᱥᱩᱨ ᱫᱚᱨᱮ ᱥᱩᱨ ᱜᱮᱭᱟ ᱚᱱᱠᱟ ᱢᱤᱫ ᱠᱤᱼᱼ ᱥᱮᱱ ᱦᱩᱭᱩᱜ ᱛᱟᱞᱮᱭᱟ ᱵᱮᱥᱤ ᱵᱟᱝ ᱵᱟᱡᱟᱨ ᱠᱚᱦᱚᱸ ᱥᱩᱨ ᱜᱮ ᱛᱟᱞᱮᱭᱟ᱾ ᱟᱫᱚ ᱥᱩᱨ ᱫᱚ ᱡᱚᱛᱚ ᱜᱮ ᱥᱩᱨ ᱜᱮ ᱛᱟᱞᱮᱭᱟ ᱟᱞᱮᱭᱟ ᱟᱫᱚ ᱢᱮᱱ ᱥᱚᱢᱚᱥᱥᱟ ᱫᱚ ᱦᱩᱭᱩᱜ ᱠᱟᱱᱟ ᱟᱫᱚ ᱢᱮᱱ ᱥᱚᱢᱚᱥᱟ ᱦᱩᱭᱩᱜ ᱠᱟᱱᱟ ᱱᱚᱝᱠᱟ ᱡᱟᱦᱟᱸ ᱥᱮᱫ ᱜᱮ ᱥᱮᱱ ᱦᱩᱭᱩᱜᱼᱟ ᱟᱞᱮᱭᱟᱜ ᱫᱚ ᱢᱟᱱᱮ ᱯᱚᱨᱟ ᱵᱤᱨ ᱛᱟᱞᱟ ᱛᱟᱞᱟ ᱛᱟᱞᱟ ᱚᱲᱟᱜ ᱫᱚ ᱡᱟᱦᱟᱸ ᱥᱮᱫ ᱜᱮ ᱜᱮᱵᱤᱱ ᱥᱮᱱᱚᱜᱼᱟ ᱵᱤᱨ ᱵᱟᱵᱤᱱ ᱯᱟᱨᱚᱢ ᱞᱮᱠᱷᱟᱱ ᱚᱠᱟ ᱥᱮᱫ ᱵᱟᱹᱵᱤᱱ ᱥᱮᱱ ᱫᱟᱲᱮᱭᱟᱜᱼᱟ ᱟᱨ ᱟᱞᱮ ᱥᱮᱫ ᱢᱟ ᱟᱹᱰᱤ ᱟᱹᱰᱤ ᱡᱟᱹᱥᱛᱤ ᱜᱮᱭᱟ ᱠᱚ ᱦᱟᱹᱛᱤ ᱠᱚᱫᱚ ᱵᱟᱨᱚ ᱢᱟᱥ᱾
ᱚ ᱦᱩᱸ ᱛᱟᱦᱮᱱ ᱜᱮᱭᱟ ᱠᱚ ᱾ ᱚᱲᱟᱜ ᱠᱚᱥᱮᱫ ᱫᱚ ᱵᱟᱠᱚ ᱦᱤᱡᱩᱜ ᱜᱮᱭᱟ?
ᱚᱲᱟᱜ ᱥᱮᱫ ᱠᱚ ᱦᱤᱡᱩᱜ ᱵᱟᱲᱟᱭᱟ ᱢᱟᱡᱷᱮ ᱢᱟᱡᱷᱮ ᱯᱨᱟᱭ ᱜᱮᱠᱚ ᱦᱤᱡᱩᱜ ᱜᱮᱭᱟ ᱾ ᱟᱫᱚ ᱚᱱᱠᱟ ᱟᱹᱭᱩᱵ ᱵᱮᱲᱟ ᱠᱚᱫᱚ ᱦᱟᱸᱜ ᱠᱷᱟᱱ ᱡᱟᱦᱟᱸ ᱥᱮᱫ ᱮᱠᱞᱟ ᱫᱚ ᱵᱟᱹᱵᱤᱱ ᱥᱮᱱ ᱫᱟᱲᱮᱭᱟᱜᱼᱟ᱾
ᱻ
ᱮᱠᱞᱟ ᱵᱤᱱ ᱥᱮᱱᱚᱜᱼᱟ ᱚᱱᱠᱟᱱᱟᱜ ᱫᱚ ᱵᱟᱝᱛᱚ ᱡᱟᱦᱟᱸᱜᱮ ᱵᱟᱨ ᱯᱮ ᱜᱟᱱ ᱜᱟᱛᱮ ᱠᱚ ᱟᱛᱮᱜᱮ ᱫᱚ ᱴᱷᱤᱠ ᱜᱮᱭᱟ
ᱻ
ᱵᱤᱨ ᱯᱟᱨᱚᱢ ᱦᱩᱭᱩᱜᱼᱟ ᱚᱱᱟᱜᱮ ᱵᱤᱨ ᱵᱤᱨ ᱯᱟᱨᱚᱢ ᱦᱩᱭᱩᱜ ᱟ ᱢᱤᱫᱴᱟᱝ ᱵᱚᱛᱚᱨ ᱥᱚᱢᱚᱥᱥᱟ ᱫᱚ ᱟᱞᱮᱥᱮᱫ ᱚᱱᱟᱜᱮ ᱵᱟᱠᱷᱟᱱ ᱫᱚ ᱚᱱᱠᱟᱱᱟᱜ ᱡᱟᱦᱱᱟᱜ ᱟ ᱟᱱᱟᱴ ᱠᱚᱫᱚ ᱵᱟᱹᱱᱩᱜᱼᱟ᱾
ᱻ
ᱵᱟᱠᱷᱟᱱ ᱡᱚᱛᱚᱜᱮ ᱥᱩᱨ ᱜᱮᱛᱟᱞᱮᱭᱟ
ᱦᱸ ᱦᱩᱸ ᱦᱳᱭ ᱟᱫᱚ ᱚᱲᱟᱜ ᱠᱚ ᱵᱟᱠᱚ ᱨᱟᱹᱯᱩᱫ ᱵᱟᱲᱟᱭᱟ ᱡᱟᱦᱟᱱᱟᱜ ᱠᱚ ᱵᱟᱠᱚ ᱪᱤᱠᱟᱹ ᱵᱟᱲᱟᱭᱟ
ᱚ ᱦᱟᱜ ᱦᱩᱸᱻᱢ ᱨᱟᱹᱯᱩᱫ ᱫᱚ ᱱᱚᱝᱠᱟ ᱠᱟᱹᱴᱤᱡ ᱚᱲᱟᱜ ᱠᱚᱠᱚ ᱧᱟᱢ ᱞᱮᱠᱷᱟᱱ ᱚᱱᱟ ᱠᱚᱫᱚ ᱯᱟᱞᱮᱫ ᱠᱚ ᱨᱟᱹᱯᱩᱫ ᱜᱮᱭᱟ ᱟᱫᱚ ᱟᱞᱮ ᱥᱮᱫ ᱢᱟ ᱟᱫᱚ ᱚᱱᱟ ᱦᱟᱹᱛᱤ ᱵᱚᱛᱚᱨ ᱛᱮᱜᱮ ᱡᱚᱛᱚ ᱢᱟᱨᱟᱝ-ᱢᱟᱨᱟᱝ ᱚᱲᱟᱜ ᱛᱟᱠᱚ᱾
ᱥᱩᱨ ᱥᱩᱨ ᱟᱹᱛᱩ ᱠᱚᱨᱮ ᱫᱚ ᱵᱟᱠᱚ ᱟᱹᱛᱩ ᱠᱚᱨᱮ ᱫᱚ ᱯᱟᱞᱮᱫ ᱵᱟᱠᱚ ᱵᱚᱞᱚᱱᱟ ᱠᱚ ᱚᱱᱟ ᱥᱟᱭᱤᱰ-ᱥᱟᱭᱤᱰ ᱠᱚᱛᱮ ᱜᱮ᱾
ᱟᱯᱮ ᱥᱮᱫ ᱠᱚ ᱥᱮᱱ ᱵᱟᱲᱟᱜ ᱜᱮᱭᱟ ᱥᱮ ᱦᱟᱹᱛᱤ ᱠᱚ?
ᱦᱤᱡᱩᱜ ᱜᱮᱠᱚ ᱚᱱᱟ ᱦᱩᱲᱩ ᱤᱨ ᱡᱚᱠᱷᱚᱡ ᱜᱮᱫ ᱡᱚᱠᱷᱚᱡ᱾ ᱟᱨ ᱚᱠᱟ-ᱚᱠᱟ ᱥᱟᱞ ᱫᱚ ᱥᱤᱛᱩᱝ-ᱥᱤᱛᱩᱝ ᱡᱚᱠᱷᱚᱡ᱾
ᱟᱪᱪᱷᱟ᱾
ᱴᱷᱤᱠ ᱜᱮᱭᱟ ᱯᱟᱞᱮ ᱱᱚᱝᱠᱟ ᱜᱮ ᱛᱮᱦᱤᱧ ᱫᱚ ᱨᱚᱯᱚᱲ ᱦᱩᱭᱩᱜᱼᱟ ᱚᱠᱛᱚ ᱠᱚᱦᱚᱸ᱾ ᱦᱩᱭ ᱦᱮᱡ ᱜᱚᱱ ᱠᱟᱱᱟ᱾ ᱯᱚᱨᱮᱛᱮ ᱟᱨᱦᱚᱸ ᱨᱚᱯᱚᱲ ᱦᱩᱭᱩᱜ ᱜᱮᱭᱟ᱾ ᱦᱮᱸᱥᱮ᱾ ᱴᱷᱤᱠ ᱜᱮᱭᱟ᱾